ᱦᱮᱞᱳ,
ᱦᱮᱞᱳ, ᱨᱚᱲ ᱟᱸᱡᱚᱢᱚᱜ ᱠᱟᱱᱟ ᱟᱞᱤᱧᱟᱜ? ᱦᱮᱞᱳ,
ᱦᱳᱭ, ᱟᱸᱡᱚᱢᱚᱜ ᱟᱸᱡᱚᱢ
ᱪᱮᱜ ᱵᱤᱱ ᱪᱤᱠᱟᱹᱭ ᱫᱟ? ᱪᱮᱫ ᱠᱚᱵᱤᱱ ᱪᱤᱠᱟᱹᱭᱮᱫ ᱛᱮ?
ᱱᱤᱛᱚᱜ ᱫᱚ ᱾ ᱦᱮ ᱵᱟᱝ ᱜᱮᱭᱟ ᱱᱚᱛᱳᱜ ᱫᱚ᱾ ᱟᱹᱵᱤᱱ
ᱟᱹᱞᱤᱧ ᱦᱚᱸ ᱪᱮᱫ ᱦᱚ ᱵᱟᱝᱞᱤᱧ ᱪᱤᱠᱟᱹᱭ ᱫᱟ ᱱᱤᱛᱚᱜ ᱫᱚ ᱦᱚᱜᱼᱚᱭ ᱢᱮᱱᱟᱜ ᱞᱤᱧ ᱜᱮᱭᱟ᱾
ᱦᱮᱸ, ᱱᱟᱯᱟᱭ ᱵᱟᱲᱟ ᱜᱮ ᱢᱮᱱᱟᱜ ᱵᱤᱱᱟ ᱛᱚ?
ᱦᱮᱸ ᱱᱟᱯᱟᱭ ᱵᱟᱲᱟ ᱜᱮ ᱱᱤᱛᱚᱜ ᱫᱚ᱾ ᱛᱚ ᱟᱯᱮ ᱫᱚ ᱚᱠᱟᱞᱮᱠᱟ ᱱᱟᱯᱟᱭ ᱜᱮ ᱥᱮ
ᱦᱳᱭ ᱟᱞᱮ ᱦᱚ, ᱦᱳᱭ ᱱᱤᱛᱚᱜ ᱫᱚ ᱱᱟᱯᱟᱭ ᱜᱮ ᱱᱤᱛᱚᱜ ᱞᱮᱠᱟ ᱫᱚ᱾
ᱦᱩᱸ,
ᱯᱚᱨᱮ ᱨᱮᱱᱟᱜ ᱢᱟ ᱵᱟᱵᱚᱱ ᱧᱮᱞ ᱫᱚᱦᱚ ᱠᱟᱫᱟ ᱥᱮ ᱪᱮᱫ
ᱦᱮᱸ ᱦᱮᱸ ᱯᱚᱨᱮ ᱨᱮᱱᱟᱜ ᱢᱟ ᱚᱠᱚᱭ ᱦᱚᱸ ᱵᱟᱵᱚᱱ ᱧᱮᱞ ᱫᱚᱦᱚ ᱠᱟᱜ, ᱪᱮᱫ ᱪᱤᱠᱟᱹᱜᱼᱟ ᱪᱮᱫ ᱵᱟᱝᱟ ᱦᱮᱸ ᱵᱟᱝ?
ᱦᱮᱸ ᱾
ᱦᱮᱸ ᱪᱮᱫ ᱠᱚᱵᱤᱱ ᱪᱤᱠᱟᱹᱭᱮᱫ ᱛᱮ ᱛᱟᱦᱚᱞᱮ ᱱᱤᱛᱚᱜ ᱫᱚ?
ᱟᱫᱚ ᱱᱤᱛᱳᱜ ᱫᱚ ᱫᱩᱲᱩᱵ ᱵᱟᱲᱟ ᱟᱠᱟᱱᱟᱞᱤᱧ ᱦᱟᱸᱜ ᱵᱚᱞ ᱠᱷᱮᱞ ᱞᱤᱧ ᱪᱟᱞᱟᱜᱼᱟ ᱠᱟᱹᱴᱤᱡ ᱯᱚᱨᱮ ᱦᱟᱸᱜ᱾
ᱚ, ᱦᱮᱸ ᱛᱚ ᱛᱟᱦᱞᱮ ᱟᱯᱮ ᱥᱮᱫ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ᱾
ᱦᱩᱭ ᱫᱟᱜ ᱡᱟᱹᱲᱤ ᱫᱚ᱾ ᱦᱳᱭ ᱛᱮᱦᱮᱧ ᱜᱟᱯᱟ ᱫᱚ ᱵᱟᱭ ᱫᱟᱜ ᱟᱞᱮ ᱨᱤᱢᱤᱞ ᱨᱤᱢᱤᱞ ᱞᱟᱜᱟᱜ ᱛᱟᱭ ᱫᱟᱜ ᱫᱚ ᱟᱣᱨᱤᱭ ᱫᱟᱜ ᱟᱞᱮᱭᱟ ᱛᱮᱦᱤᱧ ᱜᱟᱯᱟ ᱫᱚ᱾
ᱟᱞᱮᱥᱮᱫ ᱢᱟ ᱦᱚᱜ ᱚᱭ ᱦᱮᱸ ᱱᱤᱛᱚᱜ ᱫᱚ ᱟᱹᱰᱤ ᱡᱳᱨ ᱜᱮ ᱫᱟᱜ ᱮ ᱫᱟᱭ᱾
ᱮᱱᱟᱱ ᱫᱚ ᱟᱹᱰᱤ ᱡᱳᱨ ᱮ ᱫᱟᱜᱽ ᱜᱮ ᱛᱟᱦᱮᱱᱟ ᱱᱤᱛᱚᱜ ᱫᱚ ᱠᱟᱹᱴᱤᱡ ᱠᱚᱢ ᱧᱚᱜ ᱠᱟᱜ ᱟᱭ ᱫᱟᱜ ᱫᱚ᱾
ᱦᱩᱸ
ᱚᱱᱟ ᱠᱚᱨᱮ ᱛᱟᱦᱚᱞᱮ ᱠᱩᱞᱦᱤ ᱠᱚᱫᱚ ᱫᱟᱜ ᱠᱚ ᱟᱹᱛᱩ ᱛᱟᱯᱮ ᱠᱩᱞᱦᱤ ᱠᱚᱨᱮ ᱫᱚ᱾
ᱦᱮᱸ ᱟᱹᱰᱤ ᱡᱳᱨ ᱜᱮ ᱫᱟᱜ ᱠᱮᱜ ᱟᱭ ᱥᱮ᱾
ᱥᱮᱛᱟᱜ ᱵᱮᱲᱟ ᱫᱚᱭ ᱥᱤᱛᱩᱝ ᱞᱮᱜ ᱟᱭ ᱛᱚ᱾ ᱦᱮᱸ ᱢᱟᱱᱮ ᱮᱱᱟᱱ ᱧᱚᱜ ᱨᱮ ᱛᱤᱱᱴᱟ ᱠᱚᱥᱮᱱ ᱩᱱ ᱫᱚ ᱟᱹᱰᱤ ᱡᱳᱨ ᱜᱮ ᱫᱟᱜ ᱮ ᱛᱟᱦᱮᱱ ᱟᱭ᱾
ᱦᱳᱭ
ᱦᱩᱸ ᱦᱩᱸ ᱨᱚᱦᱚᱭ ᱪᱟᱵᱟ ᱠᱮ-ᱟᱜ ᱯᱮ ᱥᱮ ᱵᱟᱝ ᱟᱯᱮ ᱥᱮᱫ ᱫᱚ᱾
ᱦᱮᱸ ᱨᱚᱦᱚᱭ ᱠᱚᱫᱚ ᱫᱷᱩᱨᱟᱹᱣ ᱠᱟᱱᱟ ᱟᱣᱨᱤ ᱞᱮ ᱪᱟᱵᱟᱭᱟ ᱮᱱ ᱛᱮ᱾
ᱚᱸ
ᱟᱯᱮᱜᱮ ᱨᱚᱦᱚᱭ ᱪᱟᱵᱟ ᱠᱮᱫᱟ ᱯᱮ ᱥᱮ ᱟᱨᱤ᱾
ᱟᱞᱮ ᱟᱹᱣᱨᱤ ᱞᱮ ᱨᱚᱦᱚᱭ ᱪᱟᱵᱟᱭᱟ ᱟᱞᱮ ᱦᱚᱸ᱾ ᱨᱚᱦᱚᱭ ᱦᱩᱭᱩᱜ ᱠᱟᱱᱟ ᱦᱚᱜᱼᱚᱭ᱾
ᱟᱯᱮ ᱚᱱᱟ ᱠᱚᱨᱮ ᱛᱟᱦᱚᱞᱮ ᱜᱟᱰᱟ ᱠᱚᱫᱚ ᱢᱮᱱᱟᱜ ᱛᱟᱯᱮᱭᱟ ᱜᱟᱰᱟ ᱠᱚᱫᱚ᱾
ᱦᱚᱸ ᱜᱟᱰᱟ ᱦᱚᱸ ᱢᱮᱱᱟᱜᱼᱟ ᱟᱨ ᱠᱮᱱᱮᱞ ᱦᱚᱸ ᱢᱮᱱᱟᱜᱼᱟ᱾
ᱛᱟᱦᱚᱞᱮ ᱚᱱᱟ ᱠᱚᱨᱮ ᱦᱟᱹᱠᱩ ᱠᱚᱫᱚ ᱯᱮ ᱥᱟᱵ ᱵᱟᱲᱟ ᱠᱚ ᱜᱮᱭᱟ ᱦᱟᱹᱠᱩ᱾
ᱦᱟᱹᱠᱩ ᱠᱚ ᱟᱹᱰᱤ ᱡᱳᱨ ᱢᱮᱱᱟᱜ ᱠᱚᱣᱟ ᱥᱟᱵ ᱠᱚ ᱪᱟᱞᱟᱜ ᱜᱮᱭᱟ ᱠᱚ ᱵᱟᱵᱟ ᱛᱟᱠᱚ᱾ ᱛᱚ ᱥᱟᱵᱽ ᱠᱚᱜᱮᱭᱟ᱾ ᱚ ᱟᱹᱰᱤ ᱟᱭᱢᱟ ᱜᱟᱱ ᱠᱟᱛᱮ ᱜᱮ ᱟᱭᱢᱟ ᱜᱟᱱ ᱠᱟᱛᱮ ᱜᱮ ᱦᱟᱹᱴᱤᱧ ᱠᱚ ᱦᱩᱭᱩᱜ ᱜᱮᱭᱟ ᱠᱚ ᱢᱟᱱᱮ ᱟᱹᱰᱤ ᱦᱚᱲ ᱛᱮᱠᱚ ᱥᱟᱵ ᱠᱚᱣᱟ ᱛᱚ᱾
ᱦᱩᱭᱩᱜ ᱜᱮᱭᱟ ᱠᱚ᱾
ᱚᱱᱛᱮ ᱟᱨ ᱚᱱᱛᱮ ᱟᱯᱮᱥᱮᱫ ᱚᱱᱠᱟ ᱴᱚᱨᱚᱰᱟᱝ ᱠᱚᱫᱚ ᱠᱚᱲᱟᱣ ᱵᱟᱲᱟᱭ ᱜᱮᱭᱟ ᱥᱮ ᱜᱷᱩᱜᱤ ᱠᱚ ᱾
ᱦᱮᱸ ᱢᱮᱱᱟᱜ ᱢᱮᱱᱟᱜ ᱠᱚᱜᱮᱭᱟ᱾
ᱟᱞᱮ ᱱᱚᱣᱟ ᱠᱚᱨᱮ ᱢᱟ ᱴᱚᱨᱚᱰᱟᱝ ᱠᱚᱨᱮ ᱠᱟᱴᱠᱚᱢ ᱠᱚᱦᱚᱸ ᱫᱚᱢᱮ ᱠᱚ ᱡᱟᱹᱞᱤ ᱵᱟᱲᱟᱜ ᱛᱟᱞᱮᱭᱟ ᱜᱷᱩᱜᱤ ᱡᱚᱠᱷᱚᱱ ᱚᱰᱟᱣ ᱠᱟᱜᱼᱟ᱾
ᱦᱮᱸ
ᱠᱟᱴᱠᱚᱢ ᱡᱤᱭᱟᱹᱞᱤᱵᱤᱱ ᱡᱚᱢ ᱵᱟᱲᱟ ᱟᱠᱟᱫ ᱜᱮᱭᱟ᱾
ᱦᱮᱸ
ᱤᱧ ᱠᱟᱴᱠᱚᱢ ᱡᱤᱞ ᱵᱤᱧ ᱡᱚᱢ ᱵᱟᱲᱟ ᱟᱠᱟᱫ ᱠᱚᱜᱮᱭᱟ᱾
ᱦᱮᱸ ᱫᱟᱠᱚᱢ ᱫᱚᱸᱞᱤᱧ ᱡᱚᱢ ᱵᱟᱲᱟ ᱟᱠᱟᱫ ᱠᱚᱜᱮᱭᱟ᱾ ᱟᱨ ᱩᱱᱠᱩ ᱵᱟᱹᱫᱽ ᱠᱟᱴᱠᱚᱢ ᱠᱚ ᱢᱮᱛᱟ ᱠᱚᱫᱚ ᱵᱟᱹᱫᱽ ᱠᱟᱴᱠᱚᱢ ᱦᱚᱸᱠᱚ ᱞᱤᱧ᱾ ᱤᱭᱟᱹ ᱵᱟᱲᱟ ᱠᱟᱜ ᱠᱚᱣᱟ ᱟᱨ ᱩᱱᱠᱩ ᱪᱮ ᱜᱟᱰᱟ ᱨᱮᱱ ᱠᱟᱴᱠᱚᱢ ᱠᱚ᱾ ᱩᱱᱠᱩ ᱫᱚᱤᱧ ᱡᱚᱢ ᱵᱟᱲᱟ ᱟᱠᱟᱫ ᱠᱚᱣᱟ ᱵᱷᱟᱜᱮ ᱠᱚ ᱵᱩᱡᱷᱟᱹᱜ ᱜᱮᱭᱟ᱾
ᱤᱧ ᱟᱞᱮ ᱱᱚᱛᱮ ᱢᱟ ᱨᱟᱯᱟᱜ ᱠᱟᱛᱮ ᱦᱚᱸᱠᱚ ᱡᱚᱢ ᱵᱟᱲᱟ ᱠᱚᱜᱮᱭᱟ᱾
ᱦᱩᱸ ᱨᱟᱯᱟᱜ ᱠᱟᱛᱮᱛ ᱨᱤᱫ ᱠᱟᱛᱮ ᱜᱮᱞᱤᱧ ᱡᱚᱢ ᱵᱟᱲᱟ ᱟᱠᱟᱫ ᱠᱚᱣᱟ ᱡᱟᱹᱥᱛᱤ ᱢᱮᱱ ᱢᱟ ᱟᱨ᱾ ᱩᱛᱩ ᱠᱟᱛᱮᱛ ᱫᱚ ᱩᱱᱟᱹᱜ ᱫᱚ ᱵᱟᱝᱼᱟ ᱢᱤᱫ ᱪᱮᱠᱷᱟᱞᱤᱧ ᱡᱚᱢ ᱞᱮᱫᱟ ᱢᱤᱫ ᱪᱮᱠᱟ ᱥᱮ ᱵᱟᱨ ᱪᱮᱠᱷᱟᱞᱤᱧ ᱡᱚᱢ᱾
ᱚᱱᱟᱛᱮ ᱟᱞᱮ ᱥᱮᱫ ᱢᱟ ᱚᱱᱠᱟ ᱩᱱᱠᱩ ᱵᱟᱨᱩᱰᱟᱝ ᱠᱚ ᱡᱟᱦᱟᱸᱭ ᱠᱚ ᱢᱮᱛᱟ ᱠᱚᱣᱟ ᱞᱟᱹᱴᱩ ᱞᱟᱹᱴᱩ ᱵᱟᱝ ᱠᱚ ᱛᱟᱦᱮᱱᱟ
ᱦᱮᱸ ᱾
ᱩᱱᱠᱩ ᱠᱚᱦᱚᱸᱞᱮ ᱡᱚᱢ ᱵᱟᱲᱟ ᱩᱱᱠᱩ ᱦᱚᱸᱞᱮ ᱡᱚᱢ ᱵᱟᱲᱟ ᱠᱚᱜᱮᱭᱟ ᱾
ᱚ
ᱟᱯᱮ ᱚᱱᱛᱮ ᱡᱚᱢ ᱠᱚᱣᱟ ᱵᱟᱨᱩ ᱰᱟᱝ ᱠᱩ ᱞᱟᱹᱴᱩ ᱞᱟᱹᱴᱩ?
ᱦᱮᱸ ᱡᱚᱢ ᱠᱚ ᱜᱮᱭᱟ ᱠᱚ ᱛᱚ ᱟᱹᱞᱤᱧ ᱫᱚ ᱢᱟᱱᱮ ᱵᱟᱝ ᱡᱚᱢ ᱥᱟᱱᱟ ᱞᱤᱧ ᱜᱮᱭᱟ ᱩᱱᱠᱩ ᱠᱚᱫᱚ ᱾
ᱛᱮᱦᱮᱧ ᱡᱷᱚᱛᱚ ᱦᱚᱲ ᱵᱟᱝ ᱠᱚ ᱡᱚᱢ ᱡᱚᱛᱚ ᱦᱚᱲ ᱢᱟ ᱵᱟᱝ ᱠᱚ ᱡᱚᱢ ᱫᱟᱲᱮᱭᱟᱜᱼᱟ ᱥᱮ
ᱦᱳᱭ ᱦᱳᱭ ᱚᱱᱟ ᱛᱮᱜᱮ ᱾
ᱟᱹᱞᱤᱧ ᱦᱚᱸ ᱢᱤᱫ ᱫᱷᱟᱣ ᱜᱮᱞᱤᱧ ᱡᱚᱢ ᱞᱮᱫᱟ ᱾
ᱦᱩᱸ ᱞᱟᱹᱭ ᱟᱠᱚ ᱠᱤ ᱡᱤ ᱵᱷᱟᱜᱮ ᱵᱩᱡᱷᱟᱹᱜᱼᱟ ᱛᱚ ᱡᱚᱢ ᱠᱟᱛᱮ ᱱᱤᱛᱚᱜ ᱫᱚ ᱵᱟᱝ ᱞᱤᱧ ᱧᱮᱞ ᱟᱠᱟᱜ ᱟᱨ ᱩᱱᱠᱩ ᱪᱤᱞᱤ ᱠᱚ ᱛᱟᱨᱠᱚ ᱢᱮᱛᱟ ᱠᱚᱣᱟ ᱟᱨ ᱩᱱᱠᱩ ᱦᱚᱸᱠᱚ ᱡᱚᱢ ᱵᱟᱲᱟ ᱠᱚᱜᱮᱭᱟ ᱠᱚ ᱾
ᱦᱳᱭ ᱟᱫᱚ ᱟᱹᱲᱤᱥ ᱵᱩᱡᱷᱟᱹᱜᱼᱟ ᱥᱮ ᱡᱟᱦᱟᱸᱭ ᱠᱚ ᱚᱱᱠᱟ ᱧᱮᱞ ᱠᱚ ᱾ ᱟᱹᱲᱤᱥ ᱛᱮ ᱛᱚ ᱟᱰᱤ ᱦᱚᱲ ᱫᱚ ᱵᱟᱝ ᱠᱚ ᱡᱚᱢ ᱫᱟᱲᱮ ᱠᱚᱣᱟ ᱾
ᱦᱮᱸ ᱦᱮᱸ ᱾ ᱟᱯᱮᱥᱮᱫ ᱜᱟᱰᱟ ᱠᱚ ᱢᱮᱱᱟᱜᱼᱟ ᱠᱮᱱᱮᱞ ᱠᱚ ᱵᱟᱸᱫ ᱯᱩᱠᱷᱨᱤ ᱠᱚ?
ᱠᱮᱱᱮᱞ ᱠᱚᱫᱚ ᱵᱟᱹᱱᱩᱜ ᱛᱟᱞᱮᱭᱟ ᱜᱟᱰᱟ ᱜᱮ ᱢᱮᱱᱟᱜ ᱛᱟᱞᱮᱭᱟ ᱾
ᱚᱻ ᱦᱮᱸ ᱛᱚ ᱾
ᱚᱱᱟ ᱠᱚᱨᱮ ᱦᱚᱸᱫᱟᱜ ᱫᱚ ᱚᱱᱠᱟ ᱫᱚ ᱳᱭ ᱡᱚᱠᱷᱚᱱ ᱫᱟᱜ ᱵᱟᱲᱟ ᱥᱚᱢᱚᱭ ᱜᱮ ᱢᱤᱫ ᱵᱟᱨ ᱫᱤᱱ ᱛᱟᱦᱮᱱᱟ ᱫᱟᱜ ᱠᱚ ᱟᱨ ᱚᱱᱠᱟ ᱫᱚ ᱵᱟᱝ ᱛᱟᱦᱮᱱᱟ ᱫᱟᱜ ᱠᱚ
ᱦᱮᱸ ᱾
ᱟᱨ ᱚᱱᱠᱟ ᱡᱟᱦᱟᱸ ᱠᱚᱨᱮ ᱚᱱᱠᱟ ᱫᱟᱜ ᱠᱚ ᱛᱟᱦᱮᱸ ᱵᱟᱲᱟᱜᱼᱟ ᱚᱱᱟ ᱠᱚᱨᱮ ᱦᱚᱸ ᱚᱱᱠᱟ ᱦᱟᱹᱠᱩ ᱠᱚ ᱥᱟᱵ ᱵᱟᱲᱟ ᱠᱚᱣᱟ ᱩᱱ ᱥᱩᱢᱚᱭ ᱟᱸᱡᱮᱫ ᱵᱟᱲᱟᱭᱟ ᱠᱚ ᱚᱱᱟ ᱛᱮᱦᱚᱸ ᱵᱟᱝ ᱛᱟᱦᱮᱱ ᱜᱮᱭᱟ ᱾
ᱦᱮᱸ ᱾
ᱟᱨ ᱢᱮᱱ ᱫᱟᱞᱤᱧ ᱛᱟᱦᱚᱞᱮ ᱟᱹᱵᱤᱱ ᱫᱚ ᱚᱠᱟ ᱠᱚᱨᱮ ᱵᱤᱱ ᱯᱟᱲᱦᱟᱜ ᱠᱟᱱᱟ? ᱦᱮᱞᱳ ᱾ ᱦᱮᱞᱳ ᱾ ᱦᱮᱞᱳ ᱾